ᱟᱸᱡᱚᱢᱚᱜ ᱠᱟᱱᱟ?
ᱦᱮᱸ ᱜᱚᱝᱠᱮ ᱟᱸᱡᱚᱢᱚᱜ ᱠᱟᱱᱟ ᱪᱮᱫ ᱵᱤᱱ ᱪᱤᱠᱟᱹᱭ ᱫᱟ?
ᱟᱨ ᱪᱤᱠᱟᱹ ᱜᱮ ᱵᱟᱝ ᱱᱚᱜᱼᱚᱭ ᱥᱮᱸᱫᱽᱨᱟ ᱠᱚ ᱦᱮᱡ ᱦᱩᱭ ᱟᱠᱟᱱ ᱛᱟᱦᱮᱸᱫ ᱾
ᱟᱪᱪᱷᱟ ᱚᱠᱟᱥᱮᱜ ᱜᱚᱝᱠᱮ ᱟᱯᱮ ᱚᱱᱛᱮ ᱵᱤᱨ ᱥᱮ ᱪᱮᱫ ᱾
ᱦᱚᱭ ᱦᱚᱭ ᱚᱱᱟ ᱵᱤᱨ ᱥᱮᱫ ᱜᱮ ᱾
ᱟᱪᱪᱷᱟ ᱟᱪᱪᱷᱟ ᱟᱫᱚ ᱚᱠᱟ ᱞᱮᱠᱟᱱ ᱪᱤᱞᱤ ᱵᱤᱱ ᱧᱟᱢ ᱠᱮᱫ ᱠᱚᱣᱟ?
ᱦᱮᱸ ᱱᱚᱜ ᱚᱭ ᱛᱚ ᱾ ᱫᱟᱜ ᱮ ᱛᱟᱦᱸᱮᱱᱟᱭ ᱛᱟᱨᱯᱚᱨ ᱫᱟᱜ ᱵᱚᱱᱫᱚ ᱠᱮᱫᱟᱭ ᱟᱫᱚ ᱮᱢᱟᱱ ᱛᱟᱢᱟᱱ ᱠᱚ ᱚᱱᱠᱟᱜᱮ ᱟᱨᱦᱚᱸ ᱠᱚ ᱩᱰᱩᱠᱚᱜᱼᱟ ᱾ ᱩᱱᱠᱩ ᱥᱮᱸᱫᱽᱨᱟ ᱠᱚᱜᱮ ᱦᱮᱡ ᱵᱟᱲᱟ ᱦᱩᱭ ᱟᱠᱟᱱᱟ ᱾
ᱟᱪᱪᱷᱟ ᱟᱪᱪᱷᱟ ᱾
ᱟᱻ ᱢᱤᱫᱴᱮᱱ ᱛᱚᱨᱦᱚᱫ ᱫᱚ ᱧᱟᱢ ᱦᱩᱭ ᱞᱮᱱᱟ ᱢᱮᱱᱠᱷᱟᱱ ᱟᱫᱚ ᱦᱮᱸ ᱪᱮᱫ ᱪᱚᱝ ᱾
ᱜᱚᱝᱠᱮ ᱡᱚᱢ ᱵᱟᱲᱟ ᱠᱚᱫᱚ ᱚᱠᱟ ᱞᱮᱠᱟ, ᱡᱚᱢ ᱧᱩ ᱠᱚᱫᱚ ᱦᱩᱭᱮᱱ ᱛᱟᱹᱵᱤᱱᱟ ᱥᱮ ᱵᱟᱝ?
ᱦᱮᱸ ᱡᱚᱢ ᱧᱩ ᱠᱟᱛᱮ ᱜᱮ ᱪᱟᱞᱟᱣ ᱦᱩᱭ ᱟᱠᱟᱱᱟ ᱾
ᱚᱸᱻ
ᱟᱨ ᱟᱹᱵᱤᱱ ᱫᱚ ᱪᱮᱫ ᱵᱤᱱ ᱪᱤᱠᱟᱹᱭᱮᱜᱼᱟ?
ᱜᱚᱝᱠᱮ ᱟᱹᱞᱤᱧ ᱦᱚᱸᱛᱚ ᱱᱤᱛᱚᱜ ᱦᱟᱹᱠᱩ ᱥᱟᱵ ᱞᱤᱧ ᱦᱮᱡ ᱟᱠᱟᱱᱟ ᱜᱚᱝᱠᱮ ᱾
ᱚ ᱟᱪᱪᱷᱟ ᱟᱪᱪᱷᱟ ᱢᱟᱱᱮ ᱪᱮᱫ ᱵᱟᱹᱲᱥᱤ ᱛᱮᱵᱤᱱ ᱥᱟᱵᱮᱫ ᱠᱚᱣᱟ?
ᱵᱟᱝ ᱜᱚᱝᱠᱮ ᱛᱤ ᱡᱟᱞ ᱠᱚᱛᱮ ᱛᱤ ᱠᱚᱛᱮ ᱾ ᱟᱫᱚ ᱜᱚᱝᱠᱮ ᱟᱞᱮᱭᱟᱜ ᱱᱚᱸᱰᱮ ᱢᱤᱫᱴᱟᱱ ᱜᱚᱝᱠᱮ ᱡᱩᱞᱟ ᱢᱮᱱᱟᱜ ᱛᱟᱞᱮᱭᱟ ᱵᱩᱡ ᱠᱮᱫᱟ ᱵᱤᱱ ᱛᱚ ᱦᱮᱸ ᱜᱟᱝᱠᱮ ᱠᱷᱮᱛ ᱵᱟᱹᱫᱽ ᱠᱚᱨᱮ ᱛᱟᱯᱚᱨᱮ ᱟᱞᱮ ᱴᱷᱮᱡ ᱛᱟᱨᱢᱟᱱᱮ ᱱᱤᱡᱮᱨᱟᱜ ᱜᱮ ᱢᱤᱫᱴᱟᱹᱝ ᱡᱩᱞᱟ ᱢᱮᱱᱟᱜᱼᱟ ᱦᱳᱭᱥᱮ ᱟᱫᱚ ᱚᱱᱟ ᱡᱩᱞᱟ ᱠᱟᱹᱴᱤᱡ ᱫᱟᱜ ᱯᱮᱨᱮᱡ ᱟᱠᱟᱱᱟ ᱦᱚᱭᱥᱮ ᱟᱫᱚ ᱯᱮᱨᱮᱡ ᱛᱟᱭᱚᱢ ᱠᱷᱟᱱᱟᱜ ᱫᱩ ᱠᱟᱹᱴᱤᱡ ᱢᱚᱴᱚᱨ ᱠᱚ ᱠᱟᱹᱴᱤᱡ ᱞᱤᱧ ᱞᱟᱜᱟᱣ ᱟᱠᱟᱫᱟ ᱟᱫᱚ ᱚᱱᱟ ᱞᱟᱜᱟᱣ ᱠᱟᱛᱮᱫ ᱫᱟᱜ ᱠᱟᱹᱴᱤᱡ ᱞᱤᱧ ᱟᱸᱡᱮᱫ ᱮᱫᱟ ᱦᱚᱭᱥᱮ ᱾ ᱟᱫᱚ ᱚᱱᱟ ᱫᱟᱜ ᱯᱟᱸᱡ ᱠᱟᱛᱮ ᱡᱟᱦᱟᱸᱞᱮᱠᱟᱱ ᱦᱟᱹᱠᱩ ᱠᱚ ᱧᱟᱢᱚᱜ ᱚᱱᱠᱟ ᱥᱟᱵ ᱦᱩᱭᱩᱜᱼᱟ ᱵᱩᱡ ᱮᱫᱟ ᱵᱤᱱ ᱾
ᱱᱟᱯᱟᱭ ᱜᱮ ᱱᱟᱯᱟᱭ ᱜᱮ ᱛᱟᱦᱚᱞᱮ ᱛᱤᱱᱟᱹᱜ ᱜᱟᱱ ᱵᱤᱱ ᱥᱟᱵ ᱠᱮᱫ ᱠᱚᱣᱟ?
ᱜᱚᱢᱠᱮ ᱥᱟᱵ ᱫᱚ ᱟᱫᱚ ᱢᱤᱫ ᱴᱩᱠᱩᱡ ᱞᱮᱠᱟ ᱦᱩᱭ ᱟᱠᱟᱱᱟ ᱾ ᱵᱷᱟᱹᱜᱤ ᱵᱷᱟᱹᱜᱤ ᱦᱟᱹᱠᱩ ᱞᱮ ᱧᱟᱢ ᱞᱤᱴᱷᱟ ᱠᱷᱚᱭ ᱠᱚ ᱢᱟᱜᱽᱨᱤ ᱠᱚ ᱦᱚᱭ ᱥᱮ ᱟᱵᱟᱨ ᱛᱮ ᱠᱚᱪᱷᱚᱯ ᱠᱚᱞᱮ ᱧᱟᱢ ᱟᱠᱟᱫ ᱠᱚᱣᱟ ᱛᱟᱨᱯᱚᱨ ᱚᱱᱛᱮ ᱟᱹᱵᱤᱱᱟᱜ ᱠᱩᱪᱞᱟᱹ ᱠᱚᱦᱚᱸ ᱦᱚᱭᱥᱮ ᱾
ᱦᱚᱭ ᱟᱪᱷᱟ ᱟᱪᱷᱟ ᱱᱟᱯᱟᱭ ᱛᱟᱦᱚᱞᱮ ᱠᱩᱪᱞᱟᱹ ᱠᱚᱦᱚᱸ ᱟᱹᱰᱤ ᱡᱟᱹᱥᱛᱤ ᱜᱮᱠᱚ ᱧᱟᱢᱚᱜ-ᱟ?
ᱦᱮᱸ ᱜᱚᱝᱠᱮ ᱟᱞᱮ ᱥᱮᱫ ᱢᱟ ᱡᱟᱹᱥᱛᱤ ᱜᱮᱠᱚ ᱧᱟᱢᱚᱜ-ᱟ ᱛᱚ ᱮᱵᱟᱨ ᱱᱚᱛᱮ ᱫᱚ ᱛᱟᱨᱢᱟᱱᱮ ᱮᱠᱮᱱ ᱵᱟᱹᱫ ᱟᱨ ᱵᱟᱹᱫ ᱜᱮᱛᱚ ᱜᱚᱝᱠᱮ ᱾ ᱟᱨ ᱡᱩᱞᱟ ᱠᱚᱢᱟ ᱟᱹᱰᱤ ᱡᱟᱹᱛᱤ ᱜᱮ ᱢᱮᱱᱟᱜ-ᱟ ᱵᱩᱡᱽ ᱮᱫᱟ ᱵᱤᱱ ᱛᱚ ᱵᱟᱸᱫᱷ ᱠᱚᱦᱚᱸ ᱢᱮᱱᱟᱜ-ᱟ ᱾ ᱜᱟᱰᱟ ᱠᱚᱦᱚᱸ ᱢᱮᱱᱟᱜ-ᱟ ᱾ ᱥᱮ ᱟᱫᱚ ᱫᱟᱜ ᱡᱚᱠᱷᱚᱱ ᱫᱟᱜ ᱛᱚᱠᱷᱚᱱ ᱡᱟᱹᱯᱩᱫ ᱫᱤᱱ ᱦᱤᱞᱚᱜ ᱵᱟᱝ ᱫᱚ ᱡᱟᱹᱥᱛᱤ ᱠᱟᱭᱛᱮ ᱠᱩᱪᱞᱟᱹ ᱠᱚ ᱩᱰᱩᱠ ᱵᱟᱲᱟᱜ-ᱟ ᱥᱮ ᱢᱟᱴᱷ ᱠᱚᱨᱮ ᱠᱷᱮᱛ ᱠᱚᱨᱮ ᱵᱩᱡᱽ ᱮᱫᱟ ᱵᱤᱱ ᱛᱚ ᱾
ᱦᱚᱭ ᱦᱚᱭ ᱦᱚᱭ
ᱟᱫᱚ ᱩᱱᱠᱩ ᱥᱟᱦᱟ ᱠᱚ ᱦᱩᱭᱩᱜ ᱠᱟᱱᱟ ᱟᱨ ᱱᱚᱛᱮ ᱦᱟᱹᱠᱩ ᱞᱤᱧ ᱧᱟᱢᱮᱫ ᱠᱚᱣᱟ ᱠᱷᱟᱱ ᱾ ᱟᱫᱚ ᱟᱹᱞᱤᱧ ᱞᱤᱧ ᱢᱚᱱᱮ ᱟᱠᱟᱫᱟ ᱡᱮ ᱱᱩᱠᱩ ᱦᱟᱹᱠᱩ ᱠᱚ ᱥᱟᱵ ᱠᱟᱛᱮᱜ ᱡᱟᱦᱟᱸᱭ ᱢᱟᱹᱜᱽᱨᱤ ᱠᱚ ᱢᱮᱱᱟᱜ ᱠᱚᱣᱟ ᱠᱷᱚᱭ ᱠᱚᱨᱮ ᱢᱮᱱᱟᱜ ᱠᱚᱣᱟ ᱱᱩᱠᱩ ᱫᱚ ᱫᱤᱠᱩ ᱠᱚ ᱡᱚᱢ ᱠᱚᱣᱟ ᱛᱚ ᱜᱚᱢᱠᱮ ᱾ ᱟᱫᱚ ᱱᱚᱝᱠᱩ ᱠᱚᱞᱤᱧ ᱠᱤᱨᱤᱧ ᱠᱚᱣᱟ ᱜᱚᱢᱠᱮ ᱵᱩᱡ ᱫᱟ ᱵᱤᱱ ᱛᱚ ᱾
ᱦᱚᱭ᱾
ᱟᱵᱟᱨ ᱡᱮᱴᱩᱠᱩ ᱫᱚᱢᱮ ᱦᱟᱹᱠᱩ ᱠᱚ ᱵᱟᱧᱪᱟᱜ ᱩᱱᱠᱩ ᱫᱚᱞᱤᱧ ᱫᱚᱦᱚ ᱠᱚᱣᱟ᱾ ᱚᱱᱮ ᱡᱚᱢ ᱠᱚᱣᱟᱞᱮ ᱥᱟᱱᱟᱢ ᱠᱚᱛᱮ᱾
ᱦᱚᱭ ᱛᱟᱦᱮᱸ ᱡᱚᱞᱟ ᱠᱚᱨᱮ ᱢᱟ ᱚᱱᱠᱟ ᱟᱹᱰᱤ ᱜᱟᱱ ᱢᱟᱝᱽᱨᱤ ᱦᱟᱹᱠᱩ ᱠᱚ ᱠᱚ ᱧᱟᱢᱚᱜᱼᱟ ᱚᱱᱠᱟᱞᱤᱧ ᱟᱸᱡᱚᱢ ᱟᱠᱟᱫᱟ᱾
ᱦᱮᱸ ᱛᱚ ᱜᱚᱢᱠᱮ᱾ ᱦᱮᱸ ᱜᱚᱝᱠᱮ ᱟᱫᱚ ᱡᱟᱥᱛᱤ ᱮᱠᱫᱚᱢ ᱟᱭᱢᱟᱠᱚ ᱧᱟᱢᱚᱜ ᱠᱟᱱᱟ ᱜᱚᱝᱠᱮ ᱪᱮᱫ ᱞᱤᱧ ᱢᱮᱱᱟ ᱮᱵᱚᱝ ᱛᱤᱠᱤᱞ ᱵᱤᱞ ᱠᱚ ᱧᱮᱞ ᱧᱟᱢᱚᱜ ᱠᱟᱱᱟ ᱜᱚᱝᱠᱮ ᱵᱩᱡ ᱫᱟᱵᱤᱱ ᱛᱚ ᱚᱱᱟ ᱡᱟᱹᱥᱛᱤ ᱠᱚᱭ ᱟᱠᱟᱱᱟ᱾
ᱟᱪᱷᱟ ᱛᱟᱦᱚᱞᱮ ᱚᱱᱟ ᱡᱚᱛᱚ ᱵᱤᱱ ᱥᱟᱵ ᱪᱟᱵᱟ ᱠᱚᱣᱟ ᱛᱮᱦᱮᱧ ᱜᱮ?
ᱦᱮᱸ ᱜᱚᱝᱠᱮ ᱛᱮᱦᱮᱧ ᱜᱮ ᱡᱚᱛᱚ ᱥᱟᱵ ᱪᱟᱵᱟ ᱦᱩᱭᱩᱜᱼᱟ, ᱟᱵᱟᱨ ᱟᱹᱰᱤ ᱜᱷᱟᱹᱲᱤᱠ ᱞᱤᱧ ᱦᱮᱡ ᱟᱠᱟᱱᱟ ᱯᱨᱟᱭ ᱱᱚᱴᱟ ᱥᱟᱛᱴᱟ ᱚᱱᱠᱟ ᱞᱤᱧ ᱦᱮᱡ ᱟᱠᱟᱱᱟ ᱵᱩᱡ ᱮᱫᱟᱵᱤᱱ?
ᱚᱸ ᱟᱪᱷᱟ ᱟᱪᱷᱟ ᱛᱟᱦᱚᱞᱮ ᱫᱟᱜ ᱛᱚ ᱯᱩᱨᱟᱹ ᱵᱤᱱ ᱟᱸᱡᱮᱫ ᱪᱟᱵᱟ ᱟᱠᱟᱫᱟ ᱱᱤᱛᱚᱜ ᱫᱚ᱾
ᱦᱮᱸ ᱜᱚᱝᱠᱮ ᱫᱟᱜ ᱫᱚ ᱯᱩᱨᱟᱹ ᱱᱤᱛᱚᱜ ᱫᱷᱟᱨᱤ ᱛᱚ ᱫᱟᱜ ᱫᱚ ᱜᱚᱝᱠᱮ ᱱᱤᱛᱚᱜ ᱵᱟᱪᱩᱜᱼᱟ ᱚᱱᱠᱟ ᱵᱩᱡ ᱫᱟᱵᱤᱱ᱾
ᱚᱸ ᱟᱪᱷᱟ ᱟᱪᱷᱟ ᱮᱠᱮᱱ ᱦᱟᱹᱠᱩ ᱜᱮᱠᱚ ᱥᱟᱨᱮᱡ ᱟᱠᱟᱱᱟ ᱛᱟᱦᱚᱞᱮ᱾
ᱦᱮᱸ ᱜᱚᱝᱠᱮ ᱮᱠᱮᱱ ᱦᱟᱹᱠᱩ ᱜᱮ᱾
ᱟᱪᱷᱟ ᱛᱚ ᱩᱱᱟᱹᱜ ᱜᱟᱱ ᱫᱚ ᱡᱚᱢ ᱛᱮᱫᱚ ᱵᱟᱝ ᱵᱤᱱ ᱪᱟᱵᱟ ᱫᱟᱲᱮᱭᱟᱠᱚᱣᱟ ᱛᱚ, ᱟᱠᱷᱨᱤᱧ ᱠᱚᱣᱟ ᱵᱤᱱ ᱥᱮ ᱪᱤᱠᱟ ᱠᱚᱣᱟᱵᱤᱱ?
ᱦᱮᱸ ᱜᱚᱝᱠᱮ ᱠᱟᱹᱴᱤᱡ ᱚᱱᱟ ᱠᱚᱭ ᱠᱚ ᱢᱟᱹᱜᱽᱨᱤ ᱠᱚᱫᱚ ᱠᱟᱹᱴᱤᱡ ᱟᱠᱷᱨᱤᱧ ᱦᱩᱭᱩᱜᱼᱟ ᱵᱩᱡ ᱫᱟᱵᱤᱱ ᱛᱚ᱾ ᱟᱨ ᱡᱟᱦᱟᱸ ᱠᱚ ᱵᱟᱧᱪᱟᱜ ᱫᱚ ᱩᱱᱠᱩ ᱫᱚ ᱠᱚᱞᱮ ᱡᱚᱢ ᱠᱚᱣᱟ ᱚᱲᱟᱜ ᱨᱮᱜᱮ᱾ ᱮᱵᱟᱨ ᱪᱮᱫ ᱵᱤᱱ ᱥᱮ ᱵᱟᱡᱟᱨ ᱠᱚᱨᱮ ᱛᱚ ᱠᱩᱪᱞᱟ ᱠᱚ ᱟᱹᱠᱷᱨᱤᱧ ᱠᱚᱣᱟᱫᱟ ᱜᱚᱝᱠᱮ ᱟᱫᱚ ᱩᱱᱠᱩ ᱦᱚᱸ ᱞᱤᱧ ᱟᱠᱷᱨᱤᱧ ᱠᱚᱣᱟ ᱢᱮᱱ ᱮᱫᱟᱞᱤᱧ ᱵᱩᱡ ᱮᱫᱟ ᱵᱤᱱ᱾
ᱟᱪᱷᱟ ᱵᱟᱡᱟᱨ ᱨᱮ ᱚᱱᱠᱟ ᱠᱩᱪᱞᱟᱹ ᱠᱚᱦᱚᱸ ᱠᱚ ᱦᱟᱛᱟᱣ ᱠᱚᱜᱮᱭᱟ?
ᱦᱮᱸ ᱜᱚᱝᱠᱮ ᱦᱟᱛᱟᱣ ᱠᱚᱜᱮᱭᱟᱠᱚ ᱫᱤᱠᱩ ᱠᱚᱦᱚᱸ ᱠᱚ ᱡᱚᱢ ᱠᱚᱜᱮᱭᱟ ᱚᱸᱰᱮ ᱛᱚ ᱵᱩᱡ ᱫᱟᱵᱤᱱ ᱛᱚ᱾
ᱟᱪᱷᱟ ᱩᱱᱠᱩ ᱠᱩᱪᱞᱟᱹ ᱫᱚ ᱛᱤᱱᱟᱹᱜ ᱵᱚᱲᱚ ᱵᱚᱲᱚ ᱠᱚᱠᱚ ᱧᱟᱢᱚᱜ ᱠᱟᱱᱟ?
ᱦᱮᱸ ᱜᱚᱝᱠᱮ ᱱᱩᱠᱩ ᱫᱚ ᱟᱹᱰᱤ ᱞᱟᱹᱭ ᱞᱮᱱᱠᱷᱟᱱ ᱟᱹᱰᱤ ᱱᱩᱠᱩ ᱫᱚ ᱢᱟᱨᱮ ᱠᱩᱪᱞᱟᱹ ᱠᱟᱱᱟ ᱠᱚ ᱜᱚᱝᱠᱮ ᱵᱩᱡ ᱫᱟᱵᱤᱱ ᱾
ᱟᱪᱷᱟ ᱛᱟᱦᱚᱞᱮ ᱢᱟᱨᱮ ᱠᱩᱪᱞᱟᱹ ᱠᱚᱫᱚ ᱢᱟᱱᱮ ᱠᱟᱴᱤᱡ ᱦᱟᱞ ᱥᱟᱥᱟᱝ ᱧᱚᱜ ᱜᱮᱠᱚ ᱧᱮᱞᱚᱜ ᱫᱚ᱾ ᱯᱩᱨᱟᱹ ᱵᱚᱲᱚ ᱵᱚᱲᱚ᱾
ᱦᱮᱸ ᱯᱩᱨᱟᱹ ᱵᱚᱲᱚ ᱵᱚᱲᱚ ᱠᱚ ᱧᱮᱞ ᱧᱟᱢᱚᱜᱼᱟ᱾ ᱠᱚᱱᱚ ᱵᱚᱲᱚ ᱟᱠᱚ ᱡᱟᱹᱛᱤ ᱠᱚ ᱢᱚᱴᱟᱜᱼᱟ ᱵᱩᱡ ᱮᱫᱟ ᱵᱤᱱ ᱛᱚ᱾
ᱦᱮᱸ ᱦᱮᱸ ᱦᱮᱸ ᱦᱸ ᱩᱱᱠᱩ ᱫᱚ ᱢᱟᱱᱮ ᱩᱱᱠᱩᱣᱟᱜ ᱡᱤᱞ ᱠᱚ ᱪᱮᱫ ᱞᱮᱠᱟ ᱥᱤᱵᱤᱞᱟ?
ᱜᱚᱝᱠᱮ ᱟᱹᱰᱤ ᱢᱚᱸᱡᱽ ᱪᱮᱫᱞᱤᱧ ᱢᱮᱱᱟ ᱡᱩᱫᱤ ᱵᱤᱱ ᱡᱚᱢᱟ ᱵᱟᱝ ᱟᱹᱵᱤᱱ ᱵᱤᱱ ᱡᱚᱢ ᱠᱟᱫᱟ ᱟᱵᱤᱱ ᱵᱤᱱ ᱡᱚᱢ ᱠᱟᱫᱟ ᱠᱩᱪᱞᱟᱹ ᱡᱤᱞ?
ᱠᱩᱪᱞᱟᱹ ᱡᱤᱞ ᱢᱟ ᱟᱹᱞᱤᱧ ᱱᱚᱝᱠᱟ ᱵᱟᱝᱞᱤᱧ ᱡᱚᱢ ᱵᱟᱲᱟ ᱟᱠᱟᱜᱼᱟ᱾
ᱟᱪᱷᱟ ᱟᱫᱚ ᱜᱚᱝᱠᱮ ᱟᱹᱰᱤ ᱢᱚᱸᱡᱽ ᱠᱚ ᱵᱩᱡᱷᱟᱹᱣᱟ ᱜᱚᱝᱠᱮ ᱵᱩᱡ ᱠᱮᱫᱟᱵᱤᱱ ᱟᱹᱵᱤᱱ ᱯᱩᱨᱟᱹ ᱮᱠᱫᱚᱢ ᱥᱤᱢ ᱡᱤᱞ ᱯᱷᱮᱞᱚᱜᱼᱟ ᱱᱚᱣᱟ ᱫᱚ᱾
ᱚ ᱟᱪᱪᱷᱟ ᱟᱪᱪᱷᱟ ᱟᱨ᱾ ᱟᱸᱡᱚᱢ ᱠᱟᱫᱟᱹᱧ ᱥᱮ ᱠᱩᱪᱞᱟᱹ ᱡᱤᱞ ᱫᱟᱜ ᱚᱱᱮ ᱡᱚᱢ ᱞᱮᱠᱷᱟᱱ ᱢᱟᱭᱟᱝ ᱠᱚ ᱵᱟᱹᱲᱛᱤᱜ
ᱦᱮ ᱚᱝᱠᱮ ᱠᱩᱪᱤᱞᱟᱹ ᱡᱮᱞ ᱥᱟᱶᱛᱮ ᱢᱟᱭᱟᱢ ᱵᱟᱹᱲᱛᱤ ᱥᱟᱶ ᱥᱟᱶᱛᱮ ᱦᱳᱭᱥᱮ ᱟᱵᱚᱣᱟᱜ ᱦᱚᱲᱢᱚ ᱨᱮ ᱡᱟᱦᱟᱸ ᱠᱚ ᱨᱳᱜᱽ ᱟᱡᱟᱨ ᱠᱚ ᱵᱚᱱ ᱛᱮᱭᱟᱨᱚᱜ ᱟ ᱥᱮ ᱚᱱᱟ ᱨᱳᱜ ᱟᱡᱟᱨ ᱠᱚ ᱵᱟᱝ ᱛᱮᱭᱟᱨ ᱞᱟᱹᱜᱤᱫᱚᱜᱼᱟ ᱵᱩᱡ ᱫᱟ ᱵᱤᱱ᱾
ᱚ ᱟᱪᱪᱷᱟ ᱟᱪᱪᱷᱟ᱾
ᱦᱳᱭ᱾ ᱚᱱᱟᱛᱮ ᱜᱚᱝᱠᱮ ᱡᱚᱠᱷᱚᱱ ᱠᱩᱭᱞᱟ. ᱠᱷᱚᱱ ᱢᱟᱱᱮ ᱠᱩᱪᱞᱟᱹ ᱥᱟᱵ ᱟᱜᱩ ᱛᱟᱭᱚᱢ ᱦᱳᱭ ᱥᱮ ᱡᱚᱠᱷᱚᱱ ᱠᱩᱪᱞᱟᱹ ᱠᱚ ᱠᱷᱟᱞ ᱠᱚᱣᱟ ᱥᱮ ᱩᱱᱠᱩᱣᱟᱜ ᱡᱟᱦᱟᱸ ᱢᱟᱭᱟᱢ ᱴᱟᱝ ᱦᱳᱭᱥᱮ ᱪᱟᱣᱞᱮ ᱨᱮ ᱢᱮᱥᱟ ᱠᱟᱛᱮᱫ ᱥᱤᱢ ᱠᱚ ᱡᱚᱢ ᱦᱚᱪᱚ ᱠᱚᱣᱟ ᱵᱩᱡᱫᱟ ᱵᱮᱱ ᱛᱷᱚ ᱪᱮᱫᱟᱜ ᱥᱮ ᱥᱤᱢ ᱡᱚᱢ ᱦᱚᱪᱚ ᱞᱮᱠᱷᱟᱱ ᱩᱱᱠᱩᱣᱟᱜ ᱡᱟᱦᱟᱸᱼᱼ ᱦᱚᱲᱢᱚ ᱨᱮ ᱨᱳᱜᱽ ᱟᱡᱟᱨ ᱠᱚ ᱦᱤᱡᱩᱜᱼᱟ ᱥᱮ ᱚᱱᱟ ᱠᱚ ᱵᱟᱝ ᱦᱤᱡᱩᱜᱼᱟ ᱩᱱᱠᱩ ᱵᱮᱥ ᱛᱟᱠ ᱨᱳᱜᱽ ᱟᱡᱟᱨ ᱠᱚ ᱵᱩᱡ ᱫᱟᱵᱮᱱ
ᱚ ᱟᱪᱪᱷᱟ ᱟᱪᱪᱷᱟ ᱢᱟᱱᱮ ᱚᱱᱮ ᱠᱩᱪᱞᱟᱹᱣᱟᱜ ᱢᱟᱭᱟᱝ ᱮ ᱨᱟᱱ ᱞᱮᱠᱟᱭ ᱠᱟᱹᱢᱤᱭᱟ
ᱦᱳᱭ ᱜᱚᱢᱠᱮ ᱮᱠᱫᱚᱢ ᱨᱟᱱ ᱞᱮᱠᱟᱭ ᱠᱟᱹᱢᱤᱭᱟ
ᱦᱚᱸ ᱛᱟᱦᱚᱞᱮ ᱛᱚ ᱩᱱᱟᱹᱜ ᱵᱟᱝᱞᱤᱧ ᱵᱟᱲᱟᱭ ᱛᱟᱦᱮᱸᱫ ᱛᱟᱦᱚᱞᱮ ᱟᱹᱞᱤᱧ ᱨᱮᱱ ᱚᱱᱠᱟ ᱫᱚᱢᱮ ᱥᱤᱢ ᱠᱚ ᱦᱮᱱᱟᱜ ᱠᱚᱣᱟ ᱛᱟᱦᱚᱞᱮ ᱩᱱᱠᱚ ᱞᱤᱧ ᱡᱚᱢ ᱞᱮᱜᱟ ᱦᱚᱪᱚ ᱠᱚᱣᱟ ᱛᱟᱦᱚᱞᱮ
ᱦᱳᱭ ᱟᱫᱚ ᱜᱚᱝᱠᱮ ᱥᱚᱛᱛᱤ ᱵᱚᱞᱛᱮ ᱟᱹᱞᱤᱧ ᱦᱚᱸ ᱵᱟᱹᱞᱤᱧ ᱵᱟᱲᱟᱭ ᱠᱟᱱ ᱛᱟᱦᱮᱸ ᱜᱚᱝᱠᱮ, ᱵᱩᱡ ᱫᱟᱵᱤᱱ ᱟᱫᱚ ᱵᱟᱵᱟ ᱛᱟᱠ ᱠᱚ ᱞᱟᱹᱭᱫᱟ ᱡᱮ ᱱᱚᱝᱠᱟᱼᱼ ᱠᱩᱪᱞᱟᱹ ᱟᱜ ᱢᱟᱭᱟᱢ ᱱᱚᱠᱟ ᱢᱟᱠᱷᱟᱣ ᱠᱟᱛᱮ ᱪᱟᱣᱞᱮ ᱨᱮ ᱥᱤᱢ ᱮᱢᱟᱭ ᱢᱮ, ᱟᱫᱚ ᱞᱟᱹᱭ ᱫᱟᱹᱧ ᱵᱟᱵᱟ ᱪᱮᱫᱟᱭ ᱤᱧ ᱮᱢᱟᱭᱟ ᱟᱫᱚ ᱵᱟᱵᱟ ᱢᱮᱱᱮᱫ ᱟᱭ ᱡᱮ ᱵᱟᱹᱵᱩ ᱱᱚᱣᱟ ᱨᱟᱱ ᱥᱮ ᱱᱚᱣᱟ ᱪᱟᱣᱞᱮ ᱡᱩᱫᱤ ᱥᱤᱢᱮ ᱡᱚᱢ ᱠᱷᱟᱱᱼᱼ ᱟᱫᱚ ᱩᱱᱤᱭᱟᱜ ᱦᱚᱲᱢᱚ ᱨᱮ ᱡᱟᱦᱟᱸ ᱨᱳᱜᱽ ᱠᱚ ᱦᱤᱡᱩᱜᱼᱟ ᱥᱮ ᱥᱮᱴᱮᱨᱚᱜᱼᱟ ᱥᱮ ᱚᱱᱟ ᱠᱚᱫᱚᱼᱼ ᱡᱟᱸᱜᱮ ᱫᱟᱨᱟᱢᱟᱭ ᱵᱩᱡ ᱫᱟᱢ ᱛᱚ
ᱚ ᱟᱪᱪᱷᱟ ᱟᱪᱪᱷᱟ
ᱦᱳᱭ
ᱱᱟᱯᱟᱭ ᱜᱮ ᱚᱱᱟ ᱠᱚᱦᱚ ᱟᱨ ᱟᱞᱮ ᱥᱮᱫ ᱢᱟ ᱚᱱᱠᱟ ᱫᱚᱢᱮ ᱠᱩᱪᱞᱟᱹ ᱫᱚ ᱵᱟᱠᱚᱼᱼ ᱵᱟᱠᱚ ᱧᱟᱢᱚᱜ ᱜᱮᱭᱟ ᱵᱟᱝᱠᱷᱟᱱ ᱧᱟᱢ ᱫᱚᱠᱚ ᱧᱟᱢᱚᱜᱼᱟ ᱚᱱᱠᱟ ᱥᱟᱺᱜᱤᱧ ᱧᱚᱜ ᱪᱟᱞᱟᱜ ᱦᱩᱭᱩᱜᱼᱟ
ᱦᱳᱭ
ᱚᱱᱠᱟ ᱡᱚᱞᱟ ᱠᱚ ᱦᱮᱱᱟᱜᱼᱟ ᱥᱟᱺᱜᱤᱧ ᱧᱚᱜ ᱨᱮ, ᱚᱱᱠᱟ ᱥᱩᱨ ᱨᱮᱼᱼ ᱵᱟᱹᱱᱩᱜᱼᱟ ᱟᱫᱚ ᱵᱩᱨᱩ ᱫᱷᱟᱨᱮ ᱨᱮ ᱚᱲᱟᱜ ᱛᱟᱞᱮ ᱛᱚ ᱮᱠᱮᱱ ᱢᱟᱱᱮ ᱨᱚᱦᱚᱲ ᱨᱚᱦᱚᱲ ᱧᱚᱜ ᱜᱮᱭᱟ ᱱᱚᱛᱮᱱᱟᱜ ᱡᱟᱭᱜᱟ ᱠᱚᱫᱚ
ᱟᱪᱪᱷᱟ ᱟᱪᱪᱷᱟ
ᱱᱚᱛᱮ ᱚᱱᱠᱟ ᱡᱟᱹᱥᱛᱤ ᱛᱚᱨᱦᱚᱫ ᱠᱚᱠᱚ ᱧᱟᱢᱚᱜᱼᱟ ᱥᱟᱶᱛᱮ ᱪᱮᱢᱮᱧ ᱠᱚ ᱳ ᱟᱨ ᱡᱟᱸᱢᱲᱳ ᱵᱤᱧ ᱠᱚᱠᱚ ᱧᱟᱢᱚᱜᱼᱟ
ᱦᱳᱭ ᱟᱫᱚ ᱜᱚᱝᱠᱮ ᱡᱟᱸᱢᱲᱩ ᱡᱤᱞ ᱠᱚᱫᱚ ᱵᱤᱱ ᱡᱚᱢ ᱜᱮᱭᱟ ᱥᱮ ᱵᱟᱝ
ᱦᱮᱸ ᱟᱞᱮᱥᱮᱫ ᱢᱟ ᱡᱟᱢᱲᱩ ᱠᱚᱫᱚ ᱡᱚᱢ ᱠᱚᱜᱮ ᱜᱮᱭᱟ ᱠᱚ ᱫᱚᱢᱮ ᱜᱮ
ᱳ ᱟᱪᱪᱷᱟ ᱟᱞᱮᱥᱮᱫ ᱦᱚᱸ ᱡᱚᱢ ᱜᱮᱭᱟ ᱠᱚ ᱜᱚᱢᱠᱮ ᱵᱩᱡ ᱫᱟ ᱵᱮᱱ
ᱚᱱᱮ ᱡᱟᱢᱵᱽᱲᱩ ᱡᱤᱞᱟᱜ ᱢᱟᱱᱮ ᱡᱟᱝ ᱛᱮᱫ ᱫᱚ ᱵᱟᱝᱠᱚ ᱡᱚᱢᱟ
ᱦᱳᱭ ᱡᱮᱞ ᱛᱮᱫ ᱠᱚ ᱡᱚᱢᱟ ᱠᱚ ᱦᱳᱭ ᱦᱳᱭ
ᱢᱟᱱᱮ ᱡᱟᱦᱟᱸᱭ ᱠᱚ ᱡᱚᱛᱚ ᱦᱚᱲ ᱫᱚ ᱚᱱᱠᱟ ᱠᱚᱴᱮᱡ ᱵᱟᱝᱠᱚ ᱜᱟᱱᱟ ᱚᱱᱟ ᱡᱟᱝ ᱪᱷᱟᱲᱟᱣ ᱨᱮᱱᱟᱜ ᱟᱨ ᱡᱟᱦᱟᱸᱭ ᱠᱚ ᱜᱟᱱᱟ ᱩᱱᱠᱩ ᱢᱤᱫ ᱜᱷᱟᱹᱲᱤᱡ ᱛᱮ ᱚᱱᱮ ᱠᱟᱠᱚᱨᱮ ᱪᱚᱠᱚ ᱠᱚᱴᱮᱡ ᱵᱟᱲᱟ ᱜᱚᱫ ᱠᱚᱣᱟ ᱯᱩᱨᱟᱹ ᱡᱟᱝ ᱟᱨ ᱡᱤᱞ ᱢᱟᱱᱮ ᱟᱞᱟᱫᱟᱜ ᱛᱟᱠᱚᱣᱟ ᱢᱤᱫ ᱜᱷᱟᱹᱲᱤᱡ ᱛᱮ
ᱦᱳᱭ ᱛᱚ ᱦᱳᱭ ᱛᱚ
ᱚᱱᱟ ᱡᱟᱝ ᱫᱚ ᱠᱟᱹᱴᱤᱡ ᱵᱟᱠᱚ ᱡᱚᱢᱟ ᱠᱟᱹᱴᱤᱡ ᱵᱤᱥ ᱠᱚ ᱛᱟᱦᱮᱱᱟ ᱥᱮᱪᱮᱛᱟ ᱞᱟᱹᱭᱟ ᱠᱚ
ᱦᱳᱭᱛᱚ ᱟᱫᱚ ᱜᱚᱝᱠᱮ ᱟᱹᱞᱤᱧ ᱛᱚ ᱵᱟᱞᱤᱧ ᱵᱟᱲᱟᱭᱟ ᱡᱮ ᱡᱟᱸᱢᱲᱩᱣᱟᱜ ᱦᱚᱲᱢᱚ ᱨᱮᱫᱚ ᱵᱮᱥᱤ ᱫᱚ ᱵᱟᱝ ᱧᱟᱢᱚᱜᱼᱟ ᱟᱫᱚ ᱜᱚᱝᱠᱮ ᱞᱟᱦᱟ ᱠᱷᱚᱱ ᱫᱚ ᱥᱚᱛᱚᱨᱠᱚᱛᱟ ᱛᱮᱦᱮᱸ ᱫᱚ ᱵᱷᱟᱜᱮᱭᱟ ᱜᱚᱢᱠᱮ ᱵᱩᱡᱽ ᱫᱟᱵᱮᱱ
ᱦᱮᱸ ᱛᱚ ᱮᱠᱫᱚᱢ ᱥᱚᱛᱚᱨᱠᱚ ᱢᱟ ᱛᱟᱦᱮᱸ ᱫᱚ ᱞᱟᱹᱠᱛᱤ ᱠᱟᱱ ᱜᱮᱭᱟ
ᱦᱳᱭ
ᱟᱨ ᱛᱟᱦᱚᱞᱮ ᱡᱚᱢ ᱟᱵᱤᱱ ᱦᱚᱸᱵᱤᱱ ᱡᱚᱢ ᱵᱟᱲᱟ ᱟᱠᱟᱫ ᱜᱮᱭᱟ,
ᱦᱮᱸ ᱜᱚᱝᱠᱮ ᱡᱚᱢ ᱵᱟᱲᱟ ᱠᱚᱫᱚ ᱦᱩᱭ ᱟᱠᱟᱱ ᱜᱮᱭᱟ ᱡᱚᱢ ᱵᱟᱲᱟ ᱠᱟᱛᱮᱜ ᱜᱮ ᱩᱰᱩᱝ ᱦᱩᱭ ᱟᱠᱟᱱᱟ ᱟᱵᱟᱨ ᱠᱤᱪᱷᱩ ᱜᱟᱱ ᱫᱟᱠᱟᱞᱤ, ᱟᱹᱜᱩ ᱛᱟᱨᱟ ᱟᱠᱟᱫᱟ ᱴᱤᱯᱤᱱ ᱛᱮ, ᱟᱨ ᱛᱚ ᱵᱟᱭᱨᱟ ᱡᱩᱞᱟ ᱵᱟᱹᱠᱤ ᱢᱮᱱᱟᱜ ᱟ ᱚᱱᱟ ᱞᱤᱧ ᱠᱷᱟᱹᱞᱤᱭᱟ ᱮᱠᱷᱚᱱᱳ ᱵᱩᱡ ᱮᱫᱟᱵᱤᱱ,
ᱟᱪᱪᱷᱟ ᱛᱟᱦᱚᱞᱮ ᱟᱵᱤᱱ ᱫᱚ ᱮᱠᱞᱟ ᱜᱮᱵᱤᱱ ᱥᱮᱱ ᱟᱠᱟᱱᱟ᱾
ᱜᱚᱝᱠᱮ ᱮᱠᱞᱟ ᱜᱮ ᱛᱟᱸᱦᱮ ᱠᱟᱱᱟ ᱞᱤᱧ ᱢᱟᱱᱮ ᱠᱟᱹᱴᱤᱡ ᱥᱟᱸᱜᱮ ᱜᱟᱛᱮ ᱠᱚᱲᱟ ᱠᱟᱹᱴᱤᱡ ᱢᱮᱱᱟᱜ ᱠᱚᱣᱟ ᱥᱟᱶᱛᱮ᱾ ᱟᱫᱚ ᱩᱱᱠᱩ ᱠᱚ ᱥᱟᱵᱮᱫ ᱠᱚᱣᱟ ᱦᱟᱹᱠᱩ ᱟᱫᱚ ᱟᱹᱞᱤᱧ ᱠᱟᱹᱴᱤᱡ ᱞᱤᱧ ᱫᱩᱲᱩᱵ ᱟᱠᱟᱱᱟ ᱯᱟᱲ ᱥᱮᱫ ᱵᱩᱡ ᱫᱟᱵᱤᱱ,
ᱚ ᱟᱪᱪᱷᱟ ᱟᱪᱪᱷᱟ ᱦᱮᱸ ᱛᱳ ᱦᱟᱹᱠᱩ ᱥᱟᱵ ᱥᱟᱵ ᱛᱮ ᱞᱟᱸᱜᱟ ᱞᱮᱱᱠᱷᱟᱱ ᱠᱟᱹᱴᱤᱡ ᱜᱤᱨᱟᱹᱣ ᱫᱚ ᱞᱟᱹᱠᱛᱤ ᱜᱮ ᱥᱮ,
ᱦᱳᱭᱛᱚ ᱜᱚᱝᱠᱮ ᱟᱵᱟᱨ ᱮᱠᱷᱳᱱᱚ ᱜᱚᱝᱠᱮ ᱥᱮᱛᱟᱜ ᱠᱷᱚᱱ ᱞᱤᱧ ᱞᱟᱜᱟᱣ ᱟᱠᱟᱱᱟ ᱚᱱᱟ ᱥᱟᱵ ᱠᱟᱜ ᱢᱮ ᱡᱚᱞᱟ ᱴᱟᱜ ᱚᱱᱟ ᱠᱷᱟᱞᱤ ᱞᱟᱜᱤᱫ ᱚᱱᱮ ᱟᱸᱫᱮᱫ ᱞᱟᱹᱜᱤᱫ ᱟᱵᱟᱨ ᱵᱟᱭᱨᱟ ᱡᱚᱞᱟ ᱮᱠᱷᱳᱱᱚ ᱵᱟᱠᱤ ᱢᱮᱱᱟᱜ ᱜᱮᱭᱟ ᱵᱩᱡ ᱫᱟᱵᱤᱱ ᱛᱚ᱾ ᱮᱵᱟᱨ ᱛᱮᱦᱮᱧ ᱡᱟᱸᱦᱟ ᱴᱩᱞᱩᱝ ᱞᱤᱧ ᱜᱟᱱᱟ ᱩᱱᱟᱹᱜ ᱞᱤᱧ ᱠᱚᱨᱟᱣᱟ᱾ ᱵᱟᱥᱟᱱ ᱫᱚ ᱜᱟᱯᱟ ᱞᱤᱧ ᱠᱚᱨᱟᱣ ᱟ ᱵᱩᱡ ᱮᱫᱟ ᱵᱤᱱ ᱦᱚᱭ ᱥᱮ,
ᱟᱪᱪᱷᱟ ᱛᱤᱦᱤᱧ ᱫᱚ ᱛᱟᱦᱚᱞᱮ ᱵᱟᱵᱤᱱ ᱯᱩᱨᱟᱹᱣ ᱫᱟᱲᱮᱭᱟᱜ-ᱟ, ᱡᱟᱹᱱᱤᱡ ᱠᱷᱟᱱ ᱫᱚ,
ᱦᱮᱸ ᱜᱚᱢᱠᱮ ᱟᱫᱚ ᱚᱠᱛᱚ ᱢᱟ ᱟᱹᱰᱤ ᱜᱮ ᱵᱟᱡᱟᱣᱮᱱᱟ, ᱮᱵᱟᱨ ᱚᱲᱟᱜ ᱠᱚᱦᱚᱸ ᱠᱚ ᱪᱟᱞᱟᱣ ᱦᱩᱭᱩᱜ-ᱟ ᱥᱮ ᱮᱵᱟᱨ ᱧᱮᱞ ᱞᱮᱜᱮ ᱞᱤᱧ ᱟᱨ ᱢᱤᱫᱴᱟᱝ ᱵᱟᱸᱫᱷ ᱡᱩᱫᱤ ᱞᱤᱧ, ᱟᱸᱡᱮᱫ ᱫᱟᱲᱮᱜ ᱠᱷᱟᱱ ᱛᱚ ᱱᱟᱯᱟᱭ ᱠᱟᱛᱷᱟ ᱠᱟᱱᱟ ᱛᱚᱵᱮ ᱠᱷᱟᱱ ᱟᱨ ᱦᱚ ᱦᱟᱹᱠᱩ ᱞᱮ ᱧᱟᱢ ᱠᱚᱣᱟ᱾ ᱵᱟᱝᱠᱷᱟᱱ ᱫᱚ ᱜᱟᱯᱟ ᱥᱮᱫ ᱧᱮᱞ ᱜᱟᱱᱚᱜ ᱟ ᱵᱟᱝ ᱠᱷᱟᱱ ᱵᱩᱡ ᱮᱫᱟ ᱵᱤᱱ,
ᱦᱳᱭ ᱛᱚᱵᱮ,
ᱦᱳᱭ
ᱚᱱᱟ ᱡᱚᱞᱟᱨᱮ,
ᱦᱳᱭ,
ᱩᱱᱠᱩ ᱵᱟᱨᱩᱰᱟᱝ ᱠᱚᱯᱮ ᱧᱟᱢᱮᱫ ᱠᱚᱣᱟ ᱥᱮ ᱵᱟᱝ,
ᱦᱮᱸ ᱵᱟᱨᱚᱰᱟᱝ ᱢᱟ ᱧᱟᱢᱚᱜ ᱟᱠᱚ ᱛᱚ ᱟᱞᱮ ᱥᱮᱫ ᱢᱟ ᱡᱟᱯᱩᱜ ᱢᱟᱱᱮ ᱜᱮ ᱵᱟᱨᱚᱰᱟᱝ ᱠᱚ ᱩᱰᱚᱠᱚᱜ-ᱟ ᱜᱚᱝᱠᱮ ᱵᱩᱡᱷ ᱠᱮᱫᱟ ᱵᱤᱱ,
ᱚ ᱟᱪᱪᱷᱟ ᱚᱱᱮ ᱥᱩᱨ ᱥᱩᱯᱩᱨ ᱜᱚᱴᱟ ᱜᱮᱠᱚ ᱚᱰᱩᱠᱚᱜ-ᱟ ᱢᱟᱱᱮ ᱜᱟᱹᱰᱤᱟᱹᱫᱚ ᱪᱟᱞᱟᱜ ᱫᱚ ᱵᱟᱝ ,
ᱵᱟᱝ ᱜᱚᱝᱠᱮ ᱵᱟᱝ ᱟᱹᱵᱤᱱ ᱡᱩᱫᱤ ᱵᱤᱱ ᱦᱤᱡᱩᱜᱢᱟ ᱮᱱᱛᱮ ᱟᱹᱵᱤᱱ ᱡᱟᱹᱯᱩᱫ ᱫᱤᱱ ᱦᱤᱡᱩᱜ ᱵᱤᱱ ᱟᱹᱵᱤᱱ, ᱡᱟᱹᱯᱩᱫ ᱢᱟᱱᱮ ᱜᱮ ᱨᱟᱪᱟᱨᱮ ᱵᱟᱨᱩᱰᱟᱝ ᱠᱚ ᱦᱤᱡᱩᱜ ᱟ ᱵᱩᱡ ᱮᱫᱟ ᱵᱤᱱ ᱛᱚ,
ᱨᱟᱪᱟ ᱨᱮ ᱠᱚ ᱦᱤᱡᱩᱜ ᱟ,
ᱦᱳᱭ ᱜᱚᱝᱠᱮ,
ᱢᱟᱱᱮ ᱟᱹᱰᱤ ᱡᱟᱹᱥᱛᱤ ‌ ᱟᱯᱮ ᱥᱮᱫ ᱫᱚ,
ᱟᱞᱮ ᱥᱮᱫ ᱢᱟᱛᱚ ᱢᱟᱴᱷ ᱫᱷᱟᱨᱮ ᱨᱮ ᱚᱲᱟᱜ ᱛᱟᱞᱮ ᱛᱚ ᱮᱵᱟᱨ ᱚᱱᱟ ᱛᱮᱜᱮ ᱠᱟᱹᱴᱤᱡ ᱠᱚ ᱦᱟᱹᱡᱩᱜ-ᱟ, ᱡᱟᱥᱛᱤ ᱡᱟᱥᱛᱤ, ᱡᱟᱭᱦᱩᱠ ᱜᱟᱹᱰᱭᱟᱹ ᱥᱮᱫ ᱫᱚ ᱪᱟᱞᱟᱣ ᱵᱟᱝ ᱦᱩᱭᱩᱜ ᱛᱟᱞᱮᱭᱟ ᱡᱟᱜᱮ ᱨᱟᱪᱟ ᱠᱚᱨᱮ ᱠᱚ ᱦᱟᱡᱩᱜ-ᱟ ᱟᱵᱟᱨ ᱠᱟᱹᱴᱤᱡ ᱞᱮ ᱩᱰᱩᱝ ᱮᱱᱠᱷᱟᱱ ᱢᱟᱴᱷ, ᱚᱠᱚᱭᱟᱜ ᱞᱟᱴᱷᱤ ᱟᱛᱮᱫ ᱵᱚᱥᱛᱟ ᱟᱛᱮᱫ ᱛᱚᱵᱮ ᱠᱷᱟᱱ ᱛᱚ ᱛᱟᱞᱟ ᱵᱚᱥᱛᱟ ᱜᱮ ᱵᱟᱨᱩᱰᱟᱝ ᱤᱧ ᱥᱟᱵ ᱟᱹᱜᱩ ᱠᱮᱠᱚᱣᱟ ᱜᱚᱝᱠᱮ, ᱵᱩᱡ ᱮᱫᱟ ᱵᱤᱱ᱾
ᱦᱮᱸ ᱟᱫᱚ ᱢᱟᱱᱮ ᱫᱚᱢᱮ ᱫᱚᱢᱮ ᱡᱟᱹᱥᱛᱤ ᱡᱤᱞ ᱡᱚᱢ, ᱦᱚᱸ ᱵᱟᱝ ᱥᱟᱱᱟᱣᱟ ᱵᱟᱨᱩᱰᱟᱝ ᱡᱤᱞ ᱫᱚ ᱟᱫᱚ ᱠᱟᱹᱴᱤᱡ ᱥᱤᱸᱲᱤᱡ ᱥᱤᱸᱲᱤᱡ,
ᱡᱟ ᱩᱰᱟᱹᱝ ᱜᱮ ᱡᱚᱢ ᱞᱮᱠᱷᱟᱱ ᱚᱱᱟᱜᱮ ᱵᱷᱟᱹᱜᱤ ᱦᱳᱭ ᱥᱮ,
ᱱᱟᱯᱟᱭ ᱧᱚᱜ ᱵᱩᱡᱷᱟᱹᱜ-ᱟ, ᱟᱫᱚ ᱡᱟᱹᱥᱛᱤ ᱫᱚ ᱚᱱᱮ ᱢᱚᱪᱟ ᱠᱚᱦᱚᱸ ᱥᱟᱵᱚᱜ-ᱟ, ᱟᱹᱰᱤᱡ ᱫᱚ ᱥᱤᱸᱲᱤᱡ, ᱥᱤᱲᱤᱡᱽ ᱧᱚᱜ ᱜᱮᱭᱟ ᱠᱚ ᱛᱚ,
ᱦᱮᱸ ᱛᱚ ᱜᱚᱢᱠᱮ,
ᱢᱚᱥ ᱢᱚᱥᱞᱟ ᱠᱚᱦᱚᱸ ᱡᱟᱹᱥᱛᱤ ᱞᱟᱜᱟᱜ-ᱟ, ᱩᱱᱠᱩ ᱵᱷᱟᱹᱡᱤ ᱠᱚᱨᱛᱮ ᱜᱮᱞᱮ,
ᱦᱳᱭ ᱦᱳᱭ, ᱟᱫᱚ ᱜᱚᱢᱠᱮ ᱛᱤᱱᱟᱹ ᱜᱟᱱ ᱦᱟᱹᱠᱩ ᱯᱮ ᱧᱟᱢ ᱠᱮᱫ ᱠᱚᱣᱟ ᱥᱮ,
ᱟᱹᱞᱤᱧ ᱢᱟ ᱱᱚᱜ-ᱚᱭ ᱢᱤᱫᱴᱮᱱ ᱛᱚᱨᱦᱚᱫ ᱜᱚᱡ ᱦᱩᱭ ᱟᱠᱟᱱᱟ ᱾
ᱳ ᱟᱪᱪᱷᱟ,
ᱟᱨ ᱢᱤᱫᱴᱮᱱ ᱪᱮᱢᱮᱧ ᱥᱮᱸᱫᱽᱨᱟᱭᱮ ᱦᱩᱭᱩᱜ ᱠᱟᱱᱟ᱾
ᱟᱪᱪᱷᱟ ᱟᱪᱪᱷᱟ ᱟᱪᱪᱷᱟ, ᱟᱫᱚ ᱜᱚᱝᱠᱮ ᱛᱚᱨᱚᱦᱚᱫ ᱫᱚ ᱚᱠᱟ ᱞᱮᱠᱟ ᱠᱚ ᱩᱛᱩᱭ ᱜᱮᱭᱟ ᱞᱟᱹᱭ ᱞᱮᱠᱷᱟᱱ ᱵᱷᱟᱹᱜᱤ ᱠᱚᱜ-ᱟ ᱜᱚᱝᱠᱮ,
ᱛᱚᱨᱦᱚᱫ ᱡᱤᱞ ᱚᱠᱟ ᱞᱮᱠᱟ ᱠᱩ ᱩᱛᱩᱭᱟ?
ᱛᱚᱨᱦᱚᱫ ᱡᱤᱞ ᱢᱟ ᱛᱚᱨᱦᱚᱫ ᱫᱚ ᱩᱱᱠᱩᱣᱟᱜ ᱪᱮᱛᱟᱱ ᱨᱮᱱᱟᱜ ᱦᱟᱨᱛᱟ ᱠᱚ ᱚᱱᱟ ᱪᱷᱟᱲᱟᱣ ᱛᱟᱠᱚ ᱦᱩᱭᱩᱜᱼᱟ ᱯᱩᱭᱞᱩ ᱨᱮ ᱟᱰᱤ ᱨᱚᱫᱚ ᱵᱚᱫᱚ ᱜᱮ ᱛᱚ ᱠᱚᱣᱟ ᱛᱚ ᱚᱱᱟ ᱪᱷᱟᱲᱟ ᱛᱟᱠᱚ ᱦᱩᱭᱩᱜᱼᱟ ᱪᱷᱟᱲᱟ ᱯᱚᱨ ᱩᱱᱠᱩ ᱮᱴᱟᱜ ᱡᱤᱞ ᱡᱮᱞᱮᱠᱟ ᱵᱚᱱ ᱜᱮᱫᱟ ᱚᱱᱠᱟ ᱜᱮ ᱜᱮᱫ ᱛᱟᱭᱚᱢ
ᱦᱳᱭ᱾
ᱡᱤᱞ ᱠᱚ ᱫᱷᱩᱲᱤ ᱢᱩᱲᱤ ᱞᱮᱱᱠᱷᱟᱱ ᱟᱹᱨᱩᱵ ᱦᱩᱭᱩᱜᱼᱟ ᱵᱟᱝᱠᱷᱟᱱ ᱫᱚ ᱵᱟᱝ ᱟᱹᱨᱩᱵ ᱨᱮᱦᱚᱸ ᱱᱟᱯᱟᱭᱚᱜᱼᱟ᱾
ᱦᱳᱭ᱾
ᱛᱟᱨᱼᱯᱚᱨ ᱢᱚᱥᱞᱟ ᱠᱚ ᱢᱟᱱᱮ ᱢᱟᱠᱷᱟ ᱵᱟᱲᱟ ᱠᱟᱛᱮᱜ
ᱟᱪᱪᱷᱟ ᱾
ᱟᱨ ᱠᱟᱴᱤ ᱚᱱᱟ ᱨᱮᱫᱚ ᱡᱟᱹᱥᱛᱤ ᱧᱚᱜ ᱜᱮ ᱢᱚᱥᱞᱟ ᱮᱢᱟᱜ ᱦᱩᱭᱩᱜᱼᱟ᱾ ᱟᱨ ᱥᱟᱶ ᱛᱮ ᱢᱟᱹᱨᱤᱪ᱾
ᱚ, ᱦᱚ᱾
ᱢᱟᱱᱮ ᱵᱮᱨᱮᱞ ᱢᱟᱹᱨᱤᱪ ᱮᱢᱟᱜ ᱠᱷᱟᱱ ᱥᱚᱲᱚᱢᱚᱜᱼᱟ ᱵᱷᱟᱞᱮ ᱡᱷᱟᱞ-ᱡᱷᱟᱞ ᱵᱩᱡᱷᱟᱹᱜᱼᱟ᱾ ᱟᱨ ᱮᱢᱱᱤ ᱡᱤᱞ ᱪᱮᱠᱟ ᱵᱚᱱ ᱩᱛᱩᱭᱟ ᱛᱟᱨᱯᱚᱨ ᱚᱱᱠᱟ ᱜᱮ ᱩᱛᱩᱭ ᱦᱩᱭᱩᱜᱼᱟ᱾
ᱟᱪᱪᱷᱟ, ᱟᱪᱪᱷᱟ᱾
ᱫᱚᱢᱮ ᱨᱟᱥᱮ ᱠᱚᱫᱚ ᱫᱚᱢᱮ ᱫᱚ ᱵᱟᱝ ᱥᱤᱵᱤᱞᱟ ᱚᱱᱟ ᱵᱷᱟᱡᱤ ᱜᱮ ᱟᱹᱰᱤ ᱥᱤᱵᱤᱞᱟ ᱟᱨ ᱠᱤ᱾
ᱟᱪᱪᱷᱟ, ᱟᱪᱪᱷᱟ᱾
ᱟᱯᱮ ᱥᱮᱫ ᱫᱚ ᱚᱱᱠᱟ ᱛᱚᱨᱦᱚᱫ ᱠᱚ ᱦᱮᱱᱟᱜ ᱠᱚᱣᱟ ᱥᱮ ᱵᱟᱝ?
ᱦᱮᱸ ᱠᱚ ᱧᱟᱢᱚᱜᱼᱟ ᱠᱚ, ᱱᱚᱛᱮ ᱪᱮᱢᱮᱧ ᱠᱚᱠᱚ ᱧᱟᱢᱚᱜᱼᱟ ᱵᱩᱡ ᱫᱟᱵᱤᱱ᱾ ᱟᱫᱚ ᱜᱚᱝᱠᱮ ᱟᱹᱞᱤᱧ ᱦᱚᱸ ᱵᱟᱞᱤᱧ ᱵᱟᱰᱟᱭ ᱠᱟᱱ ᱛᱟᱦᱮᱸᱫ ᱡᱮ ᱱᱩᱠᱩ ᱦᱚᱸ ᱡᱚᱢ ᱠᱚᱣᱟ ᱢᱮᱱᱛᱮ ᱵᱩᱡ ᱛᱟᱵᱤᱱ ᱫᱤᱭᱮ ᱵᱟᱝ ᱤᱧ ᱪᱟᱞᱟᱣ ᱟᱠᱟᱱᱟ ᱵᱩᱡ ᱫᱟᱵᱤᱱ ᱜᱟᱹᱰᱭᱟᱹ ᱥᱮᱡ ᱦᱳᱭ ᱥᱮ᱾
ᱦᱩᱸ, ᱦᱩᱸ᱾
ᱟᱫᱚ ᱧᱮᱞᱮ ᱛᱚᱨᱦᱚᱜ ᱵᱟᱝ ᱫᱟᱜ ᱨᱮ ᱢᱮᱱᱟᱹᱭᱟ ᱵᱩᱡ ᱫᱟ-ᱵᱤᱱ ᱯᱟᱭᱨᱟ ᱵᱟᱲᱟᱜ ᱠᱟᱱᱟᱭ, ᱟᱫᱚ ᱥᱟᱵᱮᱭᱟ-ᱞᱟᱝ ᱟᱫᱚ ᱪᱮᱫ ᱮᱢ ᱪᱤᱠᱟᱹᱭᱟ ᱥᱟᱵ ᱡᱚᱢᱮᱭᱟ-ᱵᱚᱱ᱾ ᱟᱫᱚᱧ ᱟᱥᱪᱚᱨᱡᱚ ᱠᱟᱱᱟ ᱡᱮ ᱩᱱᱠᱩ ᱡᱚᱢ ᱠᱚᱜᱮᱭᱟ ᱦᱮᱸ ᱠᱚ ᱡᱚᱢ ᱠᱚᱜᱮᱭᱟ ᱱᱩᱠᱩ ᱫᱚ ᱟᱫᱚ ᱚᱱᱟ ᱜᱮ ᱯᱳᱭᱞᱳ ᱵᱟᱨ ᱞᱤᱧ ᱡᱚᱢ ᱞᱮᱫᱟ᱾ ᱥᱟᱵ ᱟᱜᱩ ᱞᱮᱫᱤᱭᱟ ᱚᱲᱟᱜ ᱨᱮ ᱵᱮᱥ ᱪᱷᱟᱰᱟ ᱵᱟᱲᱟ ᱠᱮᱫᱮ ᱠᱷᱟᱱ ᱩᱛᱩ ᱠᱚ ᱦᱩᱭᱮᱱ ᱠᱷᱟᱱ ᱫᱟᱠᱟ ᱫᱚ ᱞᱤᱧ ᱡᱚᱢ ᱠᱮᱫᱮᱭᱟ᱾ ᱥᱟᱹᱨᱤ ᱵᱚᱞᱛᱮ ᱛᱚ ᱛᱚᱨᱦᱚᱫ ᱟᱹᱰᱤ ᱫᱚ ᱱᱟᱯᱟᱭ ᱱᱟᱯᱟᱭ ᱜᱮ ᱜᱚᱝᱠᱮ ᱵᱩᱡ ᱫᱟᱵᱮᱱ᱾
ᱟᱯᱮ ᱥᱮᱫ ᱨᱮᱱ ᱛᱚᱨᱦᱚᱛ ᱠᱚᱫᱚ ᱢᱟᱱᱮ ᱚᱱᱮ ᱥᱟᱥᱟᱝ-ᱥᱟᱥᱟᱝ ᱠᱚ ᱜᱮᱭᱟ ᱠᱚ ᱥᱮ
ᱦᱳᱭ ᱛᱚ ᱜᱚᱝᱠᱮ ᱦᱳᱭ-ᱦᱳᱭ ᱥᱟᱥᱟᱝ- ᱥᱟᱥᱟᱝ ᱜᱮ
ᱟᱞᱮ ᱥᱮ ᱢᱟ ᱚᱱᱠᱟ ᱥᱟᱥᱟᱝ ᱠᱚᱦᱚᱸ ᱠᱚ ᱧᱟᱢᱚᱜ ᱥᱟᱥᱟᱝ ᱠᱚᱫᱚ ᱟᱹᱰᱤ ᱠᱚᱢ ᱠᱚ ᱧᱟᱢᱚᱜᱼᱟ᱾ ᱩᱱᱠᱩ ᱦᱮᱸᱫᱮ- ᱦᱮᱸᱫᱮ ᱠᱚ ᱡᱟᱹᱥᱛᱤ ᱠᱚ ᱧᱟᱢᱚᱜᱼᱟ ᱦᱮᱸᱫᱮ ᱠᱚ, ᱵᱤᱨ ᱜᱮᱭᱟ ᱥᱮ ᱚᱱᱟ ᱵᱤᱨ ᱨᱮᱱ ᱛᱚᱨᱦᱚᱛ ᱛᱚ ᱟᱹᱰᱤ ᱦᱮᱸᱫᱮ-ᱦᱮᱸᱫᱮ ᱧᱚᱸᱜ ᱜᱮᱭᱟ ᱠᱚ᱾
ᱟᱫᱚ ᱜᱚᱝᱠᱮ ᱦᱳᱭ᱾
ᱥᱩᱨ ᱥᱩᱯᱩᱨ ᱡᱩᱫᱤᱢ ᱧᱟᱢ ᱜᱳ